ᱡᱚᱦᱟᱨ ᱜᱮ ᱜᱚᱢᱠᱮ
ᱦᱮᱸ ᱡᱚᱦᱟᱨ ᱜᱤ
ᱦᱩ ᱦᱩᱢ ᱪᱮᱫ ᱞᱮᱠᱟ ᱢᱮᱱᱟᱜ ᱵᱤᱱᱟ ᱛᱟᱦᱚᱞᱮ
ᱱᱟᱯᱟᱭ ᱜᱮ ᱟᱹᱞᱤᱧ ᱫᱚ ᱟᱵᱮᱱ ᱜᱮ ᱪᱮᱫ ᱞᱮᱠᱟ ᱢᱮᱱᱟᱜ ᱵᱤᱱᱟ
ᱟᱹᱞᱤᱧ ᱦᱩᱱᱟᱹᱜ ᱱᱤᱛᱚᱜ ᱫᱚ ᱱᱟᱯᱟᱭ ᱜᱮ ᱢᱮᱱᱟᱜ ᱞᱤᱧᱟᱹ
ᱟᱪᱪᱷᱟ ᱟᱨ ᱜᱚᱜᱚ ᱵᱟᱵᱟ
ᱦᱩᱢ ᱜᱚᱜᱚ-ᱵᱟᱵᱟ ᱠᱚᱫᱚ ᱱᱟᱯᱟᱭ ᱜᱮᱠᱚ ᱜᱚᱜᱚ ᱫᱚ ᱵᱟᱹᱱᱩᱜ-ᱮᱭᱟ ᱵᱟᱵᱟ ᱛᱮᱫ ᱜᱮ ᱢᱮᱱᱟᱭ ᱟᱠᱟᱫᱮᱭᱟ
ᱟᱪᱪᱷᱟ
ᱦᱩ ᱦᱩ ᱟᱫᱚ ᱢᱟ ᱞᱟᱹᱭ ᱵᱤᱱ ᱪᱮᱫ ᱴᱚᱯᱤᱠ ᱱᱤᱭᱮᱛᱮ ᱠᱟᱛᱷᱟ ᱦᱩᱭᱩᱜ-ᱟ
ᱴᱚᱯᱤᱠ ᱫᱚ ᱢᱟ ᱠᱩᱞᱤ ᱞᱤᱧ ᱵᱮᱱ
ᱟᱪᱪᱷᱟ ᱮᱱᱠᱟ ᱟᱯᱮᱥᱮᱱ ᱫᱚ ᱫᱟᱜ ᱡᱟᱹᱯᱩᱫ ᱠᱚᱫᱚ ᱪᱮᱫᱠᱟ ᱟᱬᱜᱚ ᱵᱟᱲᱟ ᱠᱮᱫ-ᱟᱭ ᱥᱮ ᱵᱟᱝ
ᱦᱩᱸᱢ ᱫᱟᱜ ᱡᱟᱹᱯᱩᱫ ᱫᱚ ᱦᱚᱞᱟᱱᱚᱜ ᱦᱚᱸ ᱟᱹᱰᱤ ᱠᱟᱡᱟᱠ ᱜᱮ ᱫᱟᱜ ᱵᱟᱲᱟ ᱠᱮᱫᱟ ᱯᱩᱨᱟᱹ ᱡᱟᱹᱥᱛᱤ ᱱᱚᱜ-ᱚᱭ ᱠᱷᱮᱛ ᱠᱚᱦᱚᱸ ᱯᱮᱨᱮᱡ ᱵᱟᱲᱟ ᱟᱠᱟᱱ ᱛᱟᱞᱮᱭᱟ ᱦᱟᱸᱜ ᱴᱷᱤᱠ ᱜᱮ ᱱᱤᱛᱚᱜ ᱫᱚ ᱠᱷᱮᱛ ᱠᱚᱥᱮ ᱜᱟᱹᱪᱷᱤ ᱟᱯᱷᱚᱨ ᱦᱚᱸ ᱫᱟᱨᱮ ᱵᱟᱲᱟ ᱟᱠᱟᱱ ᱜᱮᱭᱟ ᱦᱳᱭ ᱥᱮ ᱨᱚᱦᱚᱭ ᱜᱮ ᱵᱟᱹᱠᱤ ᱢᱮᱱᱟᱜ-ᱟ
ᱦᱩ ᱟᱞᱮ ᱥᱮᱱ ᱢᱟ ᱫᱟᱜ ᱠᱚᱦᱚᱸ ᱵᱟᱭ ᱫᱟᱜ ᱮ-ᱟ ᱥᱤᱛᱩᱝ ᱮ- ᱟᱭ ᱢᱤᱫ ᱥᱚᱯᱛᱟᱦᱚ ᱜᱟᱱ ᱦᱩᱭᱱᱟ ᱫᱟᱜ ᱜᱮ ᱵᱟᱝ ᱫᱟᱜ ᱟᱠᱟᱜ-ᱟᱭ ᱚᱱᱠᱟ
ᱟᱪᱪᱷᱟ
ᱠᱟᱹᱴᱤᱱ
ᱡᱟᱞᱟ ᱧᱚᱜ ᱨᱮ ᱫᱚᱦᱚ ᱟᱠᱟᱫ ᱞᱮᱭᱟᱭ ᱪᱟᱸᱫᱳ ᱵᱚᱸᱜᱟ
ᱟᱯᱷᱚᱨ ᱠᱚᱦᱚᱸ ᱫᱟᱨᱮ ᱵᱟᱲᱟᱭᱮᱱᱟ ᱡᱟᱹᱱᱤᱡ ᱵᱟᱝ
ᱦᱮᱸ ᱚᱱᱟ ᱠᱚᱢᱟ ᱫᱟᱨᱮ ᱟᱠᱟᱱᱟ ᱦᱟᱨᱟ ᱟᱠᱟᱱᱟ ᱟᱨ ᱱᱤᱛᱚᱜ ᱨᱚᱦᱚᱭ ᱞᱟᱹᱜᱤᱫ ᱦᱚᱸ ᱜᱟᱱ ᱥᱟᱹᱛ ᱟᱠᱟᱱᱟ
ᱟᱪᱪᱷᱟ ᱟᱪᱪᱷᱟ ᱢᱟ ᱠᱚᱭᱚᱜ ᱦᱟᱛᱟᱲ ᱠᱟᱯᱮ ᱦᱟᱸᱜ ᱫᱟᱜᱟᱭ
ᱦᱮᱸ ᱟᱫᱚ ᱟᱯᱮ ᱥᱮᱱ ᱫᱚ ᱚᱱᱟ ᱥᱮᱨᱢᱟ ᱡᱟᱹᱲᱤ ᱵᱷᱚᱨᱥᱟ ᱤᱭᱟᱹ ᱜᱮᱯᱮ ᱪᱟᱥᱵᱟᱥᱟ ᱥᱮ ᱟᱨᱦᱚᱸ ᱥᱮᱞᱚ ᱠᱚ ᱠᱮᱱᱮᱞ ᱫᱟᱜ ᱠᱚ ᱠᱚ ᱯᱮ ᱧᱟᱢ ᱜᱮᱭᱟ
ᱵᱟᱝ ᱠᱮᱱᱮᱞ ᱫᱟᱜ ᱫᱚ ᱵᱟᱹᱱᱩᱜ-ᱟ ᱰᱮᱢ ᱫᱟᱜ ᱢᱮᱱᱟᱜ ᱛᱟᱞᱮᱭᱟ ᱟᱫᱚ ᱰᱮᱢ ᱫᱟᱜ ᱢᱮᱱᱟᱜ-ᱟ ᱚᱱᱟ ᱠᱷᱚᱱᱜᱮ ᱥᱳᱞᱟᱨ ᱠᱚ ᱵᱟᱹᱭᱥᱟᱹᱣ ᱠᱟᱫ ᱞᱮᱭᱟ ᱟᱹᱰᱤ ᱰᱷᱮᱨ ᱜᱟᱱ ᱚᱱᱟ ᱠᱷᱚᱡ ᱜᱮᱞᱮ ᱨᱟᱠᱟᱵ ᱛᱟᱦᱮᱱᱟ ᱪᱟᱥᱵᱟᱥ ᱞᱟᱹᱜᱤᱫ ᱫᱚ ᱠᱳᱱᱳ ᱫᱤᱠᱠᱟᱛ ᱵᱟᱹᱱᱩᱜ-ᱟ ᱚᱱᱟᱛᱮ ᱪᱟᱥ ᱫᱚ ᱟᱞᱮ ᱫᱚ ᱢᱟᱱᱮ ᱵᱟᱨᱵᱚᱨ ᱜᱮᱞᱮ ᱪᱟᱥ ᱛᱟᱦᱮᱱᱟ ᱥᱚᱵᱡᱤ ᱛᱚ ᱜᱩᱦᱩᱢ ᱥᱚᱵᱽᱡᱤᱞᱮ ᱪᱟᱥᱟ ᱤᱱᱟᱹ ᱯᱚᱨᱮ ᱜᱩᱦᱩᱢ ᱞᱮ ᱪᱟᱥᱟ ᱦᱩᱲᱩᱞᱮ ᱪᱟᱥᱟ ᱢᱟᱱᱮ ᱪᱟᱥ ᱫᱚ ᱦᱟᱢᱮᱥᱟ ᱛᱟᱦᱮᱱᱚᱜ ᱜᱮᱭᱟ
ᱦᱩ
ᱠᱳᱱᱳ ᱫᱤᱠᱠᱟᱛ ᱵᱟᱹᱱᱩᱜ-ᱟ ᱫᱟᱜ ᱠᱚᱨᱮᱱᱟᱝ ᱫᱚ
ᱮᱱᱠᱷᱟᱱ ᱫᱚᱚ ᱱᱟᱦᱟᱜ ᱱᱤᱭᱟᱹ ᱵᱟᱨ ᱦᱚᱱᱟᱦᱟᱜ ᱟᱯᱮᱫᱚ ᱱᱟᱦᱟᱜ ᱯᱮ ᱪᱟᱥ ᱵᱷᱟᱜᱤ ᱜᱮ ᱦᱩᱭᱩᱜ ᱛᱟᱯᱮᱭᱟ ᱱᱟᱦᱟᱜ
ᱪᱟᱥ ᱫᱚ ᱠᱟᱡᱟᱠ ᱜᱮᱞᱮ ᱪᱟᱥᱟ ᱟᱞᱮᱥᱮᱫ ᱫᱚ
ᱟᱫᱚ ᱚᱱᱟ ᱜᱩᱦᱩᱢ ᱠᱚ ᱛᱩᱲᱤ ᱠᱚ ᱤᱱᱟᱹ ᱵᱟᱫ ᱠᱚᱛᱮ ᱟᱨ ᱚᱱᱠᱟᱱ ᱡᱚᱢ ᱡᱤᱱᱤᱥ ᱠᱚ ᱥᱚᱵᱽᱡᱤ ᱠᱚ ᱮᱢᱟᱱ
ᱦᱮᱸ ᱥᱚᱵᱽᱡᱤ ᱠᱚᱞᱮ ᱪᱟᱥᱟ ᱜᱩᱦᱩᱢ ᱛᱩᱲᱤ ᱚᱱᱟ ᱠᱚ ᱥᱟᱢᱴᱟᱣ ᱵᱟᱲᱟ ᱠᱟᱛᱮᱱ ᱟᱨᱦᱚ ᱪᱟᱥ ᱦᱩᱭᱩᱜ-ᱟ ᱠᱷᱤᱨᱟ ᱠᱚ ᱯᱷᱩᱴ ᱠᱚ ᱡᱟᱦᱟᱱᱟᱜ ᱠᱚ ᱢᱟᱱᱮ ᱟᱨ ᱮᱢᱟᱱ ᱛᱮᱱᱟᱜ ᱥᱚᱵᱽᱡᱤ ᱡᱚᱛᱚ ᱠᱤᱪᱷᱩ ᱜᱮᱞᱮ ᱪᱟᱥ ᱛᱟᱦᱮᱸᱱᱟ
ᱟᱫᱚ ᱟᱯᱮ ᱥᱮᱱ ᱟᱯᱮᱥᱱ ᱫᱚ ᱚᱱᱟ ᱨᱟᱦᱮᱲ ᱠᱚᱫᱚ ᱠᱚ ᱪᱟᱥ ᱟᱥᱮ ᱵᱟᱝ
ᱨᱟᱦᱮᱲ ᱠᱚ ᱪᱟᱥ ᱜᱮ ᱛᱷᱚᱲᱟ ᱠᱚᱢ ᱧᱚᱜ ᱞᱮ ᱪᱟᱥᱟ
ᱦᱩᱸ
ᱟᱯᱮ ᱥᱮᱫ ᱫᱚ ᱡᱟᱹᱥᱛᱤ ᱜᱮ,
ᱦᱮᱸ ᱤᱱᱠᱟᱹ ᱟᱞᱮ ᱥᱮᱱ ᱫᱚ ᱡᱟᱹᱥᱛᱤ ᱜᱮ ᱟᱫᱚ ᱟᱞᱮ ᱩᱛᱛᱚᱨ ᱫᱚ ᱦᱟᱸᱜ ᱚᱱᱠᱟ ᱫᱚ ᱱᱟᱜ ᱵᱟᱝ ᱟᱞᱮ ᱥᱩᱨ ᱤᱱᱟᱹ ᱜᱟᱰᱟ ᱫᱷᱟᱨᱮ ᱟ ᱟᱹᱛᱩ ᱠᱚᱨᱮᱱ ᱫᱚ ᱵᱤᱥᱤ ᱠᱚ ᱪᱟᱥᱟ ᱟᱞᱮ ᱫᱚ ᱠᱟᱹᱴᱤᱡ ᱜᱟᱰᱟ ᱠᱷᱚᱱ ᱫᱚ ᱥᱟᱺᱜᱤᱧᱚᱜ ᱟᱞᱮ ᱵᱩᱨᱩ ᱫᱤᱥᱚᱢ ᱧᱚᱜ ᱜᱮᱭᱟᱞᱮ ᱛᱚ
ᱟᱥᱟ ᱟᱪᱪᱷᱟ ᱵᱩᱨᱩ ᱫᱤᱥᱚᱢ ᱨᱮᱢᱟ ᱛᱚ ᱟᱨᱚ ᱡᱚᱞᱫᱤ ᱪᱟᱥ ᱢᱟᱱᱮ ᱫᱟᱜ ᱨᱮᱱᱟᱝ ᱛᱚᱲᱟ ᱡᱚᱞᱫᱤ ᱦᱩᱭᱩᱜ ᱛᱟᱦᱮᱸᱱᱟ ᱢᱮᱱᱟᱠᱩ ᱫᱟᱜ ᱞᱮᱠᱷᱟᱱᱮ ᱫᱟᱜ ᱡᱚᱞᱫᱤ ᱠᱷᱮᱛᱚ ᱨᱮ ᱫᱟᱜᱚᱜ ᱛᱟᱦᱮᱱᱟ,
ᱦᱮᱸ ᱫᱟᱜ ᱞᱮᱠᱷᱟᱱᱮ ᱫᱟᱜ ᱫᱚ ᱫᱟᱜᱚᱜ ᱜᱮᱭᱟ ᱟᱫᱚ ᱚᱱᱮ ᱚᱱᱠᱟ ᱫᱟᱜ ᱵᱟᱝ ᱫᱟᱜ ᱛᱮᱠᱷᱟᱱ ᱵᱟᱭ ᱫᱟᱜ ᱠᱟᱱ ᱛᱟᱞᱮᱭᱟ ᱛᱚ,
ᱟᱪᱪᱷᱟ
ᱦᱩᱸ ᱢᱤᱫ ᱵᱟᱨ ᱫᱷᱟᱣ ᱡᱩᱫᱤ ᱫᱟᱜ ᱤᱫᱤᱭᱟᱭ ᱮᱱᱠᱷᱟᱱ ᱫᱚ ᱟᱫᱚ ᱡᱚᱨᱚᱱ ᱨᱮᱜᱮ ᱛᱟᱦᱮᱸᱱᱟ ᱵᱩᱨᱩ ᱫᱷᱟᱨᱮ ᱚᱱᱟ ᱡᱷᱟᱨᱱᱟ ᱠᱚ ᱢᱮᱱᱟᱜ ᱛᱟᱞᱮᱭᱟ ᱡᱷᱟᱨᱱᱟ ᱠᱚᱨᱮ ᱠᱷᱚᱱ ᱫᱟᱜ ᱠᱚ ᱡᱚᱨᱚᱱ ᱦᱤᱡᱩᱜ-ᱟ ᱟᱫᱚ ᱤᱱᱟᱹ ᱠᱚᱛᱮ ᱜᱮ ᱪᱟᱥ ᱠᱚᱫᱚ ᱪᱟᱞᱟᱣ ᱤᱫᱤᱜ-ᱟ
ᱟᱪᱪᱷᱟ
ᱟᱞᱮ ᱥᱮᱱ ᱫᱚ ᱚᱱᱠᱟ ᱠᱮᱱᱮᱞ ᱠᱚ ᱰᱮᱢ ᱠᱚ ᱥᱮ ᱯᱩᱱ ᱦᱳᱭ ᱠᱩᱧ ᱠᱚᱦᱚᱸ ᱵᱟᱹᱱᱩᱜ ᱟᱠᱟᱫᱼᱟ ᱥᱳᱞᱟᱨ ᱠᱚ ᱵᱟᱠᱚ ᱞᱟᱜᱟᱣ ᱟᱠᱟᱫ ᱞᱮᱭᱟ
ᱟᱪᱪᱷᱟ
ᱟᱫᱚ ᱟᱹᱵᱤᱱ ᱫᱚ ᱚᱱᱠᱟ ᱫᱟᱬᱟ ᱵᱟᱲᱟ ᱠᱚᱫᱚ ᱵᱤᱱ ᱪᱟᱞᱟᱣ ᱵᱟᱲᱟᱜ ᱟ ᱥᱮ ᱵᱟᱝ ᱡᱟᱦᱟᱸᱥᱮᱫ,
ᱫᱟᱬᱟ ᱫᱚ ᱵᱟᱝ ᱵᱟᱹᱞᱤᱧ ᱪᱟᱞᱟᱜ ᱛᱟᱦᱮᱸᱱᱟ
ᱦᱩᱸ ᱚᱱᱠᱟ ᱤᱭᱟᱹ ᱠᱚ ᱯᱟᱨᱠ ᱠᱚ ᱪᱟᱦᱮ ᱵᱩᱨᱩ ᱧᱮᱞ ᱠᱚ
ᱵᱟᱝ ᱚᱱᱟ ᱠᱚᱫᱚ ᱵᱟᱝ ᱚᱱᱟ ᱠᱚᱫᱚ ᱥᱚᱢᱚᱭ ᱵᱟᱹᱱᱩᱜ ᱟᱠᱟᱫᱟ ᱚᱱᱟ ᱠᱚᱨᱮᱱᱟᱜ ᱫᱚ
ᱩᱸ ᱢᱮᱱᱟᱠᱚ ᱛᱚ ᱡᱩᱫᱤ ᱟᱱᱛᱮ ᱱᱟᱛᱮ ᱮᱱᱛᱮ, ᱫᱟᱬᱟ ᱠᱚ ᱥᱮᱱᱚᱜ ᱠᱷᱟᱱᱮᱢ ᱢᱚᱱᱮ ᱡᱤᱣᱤ ᱠᱚ ᱠᱟᱹᱴᱤᱡ, ᱱᱟᱯᱟᱭ ᱵᱩᱡᱷᱟᱹᱜᱼᱟ ᱥᱮ ᱱᱟᱯᱟᱭ ᱛᱟᱦᱮᱸᱱᱟ
ᱟᱪᱪᱷᱟ ᱵᱟᱝ ᱚᱱᱟ ᱠᱚᱨᱮᱱᱟᱝ ᱫᱚ ᱟᱹᱞᱤᱧᱟᱜ ᱫᱚ ᱩᱱᱟᱹᱜ ᱤᱱᱴᱟᱨᱮᱥᱴ ᱵᱟᱹᱱᱩᱜ ᱟᱠᱟᱫᱟ
ᱮᱱᱛᱮ ᱟᱯᱮ ᱥᱮᱱ ᱫᱚ ᱚᱱᱠᱟᱱ ᱡᱤᱵᱽ ᱡᱤᱭᱟᱹᱞᱤ ᱠᱚᱫᱚ ᱪᱤᱞᱤ ᱪᱤᱞᱤ ᱠᱚ ᱢᱮᱱᱟᱜ ᱵᱟᱲᱟ ᱠᱚᱣᱟ
ᱡᱚᱛᱚ ᱞᱮᱠᱟᱱ ᱠᱚᱜᱮ ᱢᱮᱱᱟᱜ ᱠᱚᱣᱟ
ᱠᱟᱹᱴᱤᱡ ᱢᱟᱨᱟᱝ ᱡᱚᱛᱚ ᱜᱮ ᱢᱮᱱᱟᱜ ᱠᱚᱣᱟ,
ᱡᱚᱛᱚ ᱜᱮ ᱠᱟᱹᱴᱤᱡ ᱢᱟᱨᱟᱝ ᱞᱟᱹᱴᱩ ᱢᱟᱨᱟᱝ ᱢᱟᱱᱮ ᱡᱚᱛᱚ ᱞᱮᱠᱟᱱ ᱠᱚᱜᱮ ᱵᱚᱱ ᱧᱟᱢ ᱠᱚᱣᱟ, ᱠᱳᱱᱳ ᱫᱤᱠᱠᱚᱛ ᱵᱟᱹᱱᱩᱜᱼᱟ ᱡᱟᱦᱟᱱᱟᱝ ᱨᱮᱱᱟᱜ ᱜᱮ ᱤᱱᱟᱹ ᱤᱭᱟᱹ ᱫᱚ ᱢᱟᱱᱮ ᱠᱚᱥᱴᱚ ᱵᱟᱹᱱᱩᱜᱼᱟ ᱡᱟᱦᱟᱱᱟᱱᱟᱜ ᱜᱮ ᱟᱵᱮᱱ ᱡᱟᱦᱟᱱᱟᱜ ᱜᱮᱵᱮᱱ ᱢᱮᱱᱟ ᱚᱱᱟ ᱜᱮᱵᱮᱱ ᱧᱟᱢᱟ
ᱦᱮᱸ ᱮᱱᱛᱮ ᱟᱯᱮᱥᱱ ᱫᱚ ᱥᱚᱢᱯᱩᱨᱱ ᱜᱮᱭᱟ ᱡᱚᱛᱚᱣᱟᱜ ᱛᱮ
ᱦᱮᱸ ᱟᱹᱰᱤ ᱢᱚᱸᱡᱽ ᱵᱩᱡᱟᱹᱜ ᱛᱟᱦᱮᱱᱟ ᱱᱮᱛᱟᱨ ᱢᱟᱱᱮ ᱫᱟᱜ ᱠᱚ ᱛᱷᱚᱲᱟ ᱠᱚᱢ ᱟᱠᱟᱱᱟ ᱛᱚ ᱰᱮᱢ ᱥᱮᱫ ᱡᱩᱫᱤ ᱵᱮᱱ ᱪᱟᱞᱟᱜᱼᱟ ᱛᱚ ᱵᱚᱦᱩᱛ ᱞᱮᱠᱟᱱᱟᱜ ᱡᱤᱱᱤᱥ ᱵᱮᱱ ᱧᱮᱞᱟ ᱮᱠᱫᱚᱢ ᱯᱩᱨᱟᱹ ᱢᱚᱸᱡᱽ ᱵᱩᱡᱩᱜ ᱛᱟᱦᱮᱱᱟ ᱦᱟᱹᱨᱭᱟᱹᱲ ᱜᱮ ᱮᱠᱫᱚᱢ ᱜᱷᱟᱥ ᱠᱚ ᱟᱹᱰᱤ ᱡᱟᱹᱥᱛᱤ ᱛᱟᱦᱮᱱᱟ ᱟᱨ ᱚᱱᱮ ᱦᱳᱭᱟᱭ ᱛᱚ ᱢᱚᱸᱡᱽᱜᱤ ᱵᱩᱡᱩᱜ ᱛᱟᱦᱮᱱᱟ ᱪᱟᱥᱠᱩ ᱵᱟᱹᱲᱤᱡ ᱡᱟᱹᱥᱛᱤ ᱢᱮᱱᱟᱜ ᱛᱟᱞᱮᱭᱟ ᱚᱱᱛᱮᱨᱮ ᱥᱚᱵᱽᱡᱤ ᱠᱚ ᱛᱚ
ᱦᱮᱸ
ᱰᱟᱝᱨᱟ ᱠᱚᱠᱚ ᱤᱫᱤ ᱠᱟᱠᱚᱣᱟ ᱟᱫᱚ ᱵᱟᱹᱲᱤᱡ ᱢᱚᱸᱡᱽ ᱜᱮ ᱵᱩᱡᱩᱜ ᱛᱟᱦᱮᱱᱟ ᱚᱱᱠᱟ ᱵᱮᱱ ᱟᱹᱭᱠᱟᱹᱣᱟ ᱡᱮ ᱚᱱᱛᱮ ᱠᱷᱚᱡ ᱦᱤᱡᱩᱜ ᱜᱮ ᱵᱟᱝ ᱥᱟᱱᱟ ᱛᱟᱦᱮᱱᱟ ᱩᱱᱟᱹᱜ ᱢᱚᱸᱡᱽ ᱵᱩᱡᱩᱜ ᱛᱟᱦᱮᱱᱟ ᱟᱹᱰᱤ ᱨᱟᱹᱥᱠᱟᱹ ᱟᱹᱰᱤ ᱠᱩᱥᱤ
ᱟᱪᱪᱷᱟ ᱚᱱᱟ ᱰᱮᱢ ᱫᱚ ᱵᱩᱨᱩ ᱡᱟᱯᱟᱜ ᱨᱮ ᱢᱮᱱᱟᱜ ᱟᱥᱮ ᱚᱱᱠᱟᱱ ᱢᱤᱞᱟᱱ ᱴᱟᱺᱰᱤ
ᱵᱟᱹᱱᱩᱜᱼᱟ
ᱦᱮᱸ ᱜᱟᱰᱟ ᱨᱮᱠᱚ ᱜᱟᱰᱟ ᱨᱮᱠᱚ ᱵᱮᱱᱟᱣ ᱟᱠᱟᱫᱟ ᱪᱷᱮ ᱥᱮ ᱢᱟᱱᱮ ᱢᱤᱞᱟᱹᱱ ᱴᱟᱺᱰᱤ ᱨᱮᱜᱮ
ᱵᱟᱝ ᱰᱮᱢ ᱠᱟᱱᱟ
ᱦᱮᱸ ᱛᱚ ᱢᱟᱱᱮ
ᱡᱩᱫᱤ ᱵᱮᱱ ᱧᱮᱞ ᱠᱷᱟᱡ ᱫᱚ ᱢᱟᱱᱮ ᱟᱞᱮ ᱥᱮᱱ ᱠᱷᱚᱱ ᱮᱴᱟᱜ ᱥᱮᱱ ᱮᱴᱟᱜ ᱥᱮᱱ ᱠᱚ ᱠᱮᱱᱮᱞ ᱛᱮ ᱫᱟᱜ ᱠᱚ ᱤᱫᱤᱭ ᱠᱚ ᱛᱟᱦᱮᱸᱫᱼᱟ ᱛᱚ ᱵᱩᱡᱷᱟᱹᱣ ᱫᱟᱲᱮᱭᱟᱜ ᱠᱟᱱᱟ ᱵᱮᱱ ᱡᱩᱫᱤ ᱱᱚᱛᱮ ᱠᱷᱚᱱ ᱫᱟᱜ ᱠᱚ ᱤᱫᱤᱭᱟ ᱟᱠᱚ ᱠᱟᱱᱟ ᱛᱚ ᱛᱤᱱᱟᱹᱜ ᱡᱟᱹᱥᱛᱤ ᱜᱟᱱ ᱫᱟᱜ ᱢᱮᱱᱟᱜᱼᱟ ᱟᱞᱮᱥᱮᱫ ᱨᱮ ᱟᱹᱰᱤ ᱡᱟᱹᱥᱛᱤ
ᱟᱫᱚ ᱚᱱᱟ ᱰᱮᱢ ᱨᱮᱫᱚ ᱩᱱᱠᱩ ᱤᱭᱟᱹ ᱠᱚᱠᱚ ᱛᱟᱦᱮᱱ ᱢᱟᱜᱟᱲ ᱛᱟᱭᱟᱱ ᱠᱚᱫᱚ ᱢᱮᱱᱟᱜ ᱠᱚᱣᱟ ᱥᱮ ᱵᱟᱹᱱᱩᱜ
ᱚᱠᱩ ᱠᱚᱫᱚ ᱵᱟᱹᱱᱩᱜ ᱟᱠᱟᱫ ᱠᱚᱣᱟ
ᱦᱩᱸ
ᱟᱫᱚ ᱢᱚᱱᱮ ᱮᱫᱟ ᱞᱤᱧ ᱩᱱᱟᱹᱜ ᱜᱟᱱ ᱫᱟᱜ ᱛᱟᱦᱮᱸ ᱱᱟᱭ ᱤᱭᱟᱹ ᱠᱚᱠᱚ ᱛᱟᱦᱮᱱᱟ ᱩᱱᱠᱩ ᱫᱟᱜ ᱨᱤᱱ ᱞᱟᱹᱴᱩ ᱞᱟᱹᱴᱩ ᱤᱭᱟᱹ ᱠᱚ
ᱵᱟᱝ ᱵᱟᱹᱱᱩᱜ ᱟᱠᱟᱜ ᱠᱚᱣᱟ ᱩᱱᱠᱩ ᱠᱚ ᱫᱚ ᱦᱟᱹᱠᱩ ᱢᱮᱱ ᱵᱮᱱ ᱟᱹᱰᱤ ᱡᱟᱹᱥᱛᱤ ᱢᱮᱱᱟᱜ ᱠᱚᱣᱟ
ᱦᱩᱸ
ᱟᱹᱰᱤ ᱠᱟᱡᱟᱠ ᱞᱮ ᱥᱟᱵ ᱠᱚ ᱛᱟᱦᱮᱱᱟ ᱵᱟᱡᱟᱨ ᱥᱮᱫ ᱦᱚᱸ ᱞᱮ ᱤᱫᱤ ᱠᱚ ᱛᱟᱦᱮᱱᱟ ᱟᱹᱠᱷᱨᱤᱧ ᱞᱟᱹᱜᱤᱫ ᱛᱮ ᱛᱚᱻ ᱚᱱᱟ ᱠᱷᱚᱡ ᱦᱚᱸ ᱛᱷᱚᱲᱟ ᱤᱱᱠᱟᱹᱢ ᱦᱩᱭᱩᱜ ᱛᱟᱦᱮᱱᱟ ᱦᱟᱹᱴᱤᱭᱟᱹ ᱛᱮ ᱵᱟᱡᱟᱨ ᱛᱮ ᱤᱫᱤ ᱠᱚ ᱛᱟᱦᱮᱸ ᱱᱟᱞᱮ ᱛᱚ ᱚᱱᱛᱮ ᱠᱷᱚᱡ ᱦᱚᱸ ᱛᱷᱚᱲᱟ ᱢᱚᱛᱞᱚᱵᱽ ᱯᱚᱭᱥᱟ ᱠᱟᱢᱟᱣ ᱦᱩᱭᱩᱜ ᱛᱟᱦᱮᱱᱟ ᱥᱚᱵᱽᱡᱤ ᱥᱮᱫ ᱠᱷᱚᱡ ᱦᱚᱸ ᱛᱚ ᱚᱱᱟ ᱤᱭᱟᱹ ᱛᱮ ᱦᱩᱭᱩᱜ ᱠᱟᱱ ᱜᱮᱭᱟ ᱴᱷᱤᱠ ᱜᱤ ᱠᱚᱱᱚ ᱢᱟᱱᱮ ᱤᱭᱟᱹ ᱫᱚ ᱵᱟᱝ ᱩᱛᱩ ᱵᱩᱞᱩᱝ ᱥᱩᱱᱩᱢ ᱫᱚ ᱴᱷᱤᱠ ᱜᱮ ᱚᱱᱛᱮ ᱠᱷᱚᱡ ᱜᱮ ᱪᱟᱞᱟᱜ ᱠᱟᱱᱟ
ᱦᱩᱸ ᱟᱫᱚ ᱮᱱ ᱠᱷᱟᱱ ᱱᱚᱜᱼᱚᱭ ᱛᱳ ᱦᱩᱞ ᱢᱟᱦᱟᱸ ᱥᱮᱴᱮᱨᱚᱜ ᱠᱟᱱᱟ ᱟᱫᱚ ᱟᱯᱮ ᱥᱮᱱ ᱫᱚ ᱦᱩᱞ ᱢᱟᱦᱟ ᱠᱚ ᱠᱚ ᱢᱟᱱᱟᱣᱟ ᱥᱮ ᱵᱟᱝ
ᱦᱮᱸ ᱢᱚᱸᱡᱽ ᱜᱮ ᱢᱟᱱᱟᱣ ᱦᱩᱭᱩᱜ ᱛᱟᱦᱮᱱᱟ ᱟᱞᱮ ᱥᱮᱫ ᱟᱹᱰᱤ ᱢᱚᱸᱡᱽ ᱜᱮ ᱢᱟᱱᱟᱣ ᱛᱟᱦᱮᱸ ᱱᱟ ᱞᱮ ᱱᱚᱝᱠᱟ ᱢᱟᱱᱮ ᱥᱤ ᱛᱟᱜ ᱵᱮᱞᱟ ᱢᱟᱛᱚ ᱱᱚᱝᱠᱟ ᱠᱤᱪᱨᱤᱡ ᱠᱚ ᱫᱚ ᱞᱟᱦᱟ ᱦᱤᱞᱚᱜ ᱨᱮ ᱜᱮ ᱥᱟᱯᱟ ᱵᱟᱲᱟ ᱠᱟᱜ ᱠᱷᱟᱱ ᱥᱟᱯᱟ ᱵᱟᱲᱟ ᱠᱟᱜ ᱛᱟᱦᱮᱱ ᱟᱞᱮ ᱯᱷᱮᱨ ᱡᱟᱦᱟᱸ ᱦᱤᱞᱚᱜ ᱦᱩᱞ ᱢᱟᱦᱟ ᱠᱟᱱᱟ ᱮᱱᱟ ᱦᱤᱞᱚᱝ ᱫᱚ ᱯᱟᱭᱨᱟ ᱥᱟᱯ ᱥᱟᱯᱟ ᱵᱟᱲᱟ ᱮᱱ ᱜᱮ ᱥᱮᱛᱟᱜ ᱩᱢ ᱰᱟᱹᱵᱽᱨᱟᱹ ᱠᱟᱛᱮᱫ ᱯᱷᱤᱨ ᱪᱟᱞᱟᱣ ᱮᱱ ᱜᱮ ᱞᱮ ᱚᱸᱰᱮ ᱪᱟᱞᱟᱣ ᱵᱟᱲᱟ ᱠᱟᱛᱮᱱ ᱢᱟᱱᱮ ᱵᱟᱹᱛᱤ ᱠᱚ ᱡᱮᱨᱮᱫ ᱠᱟᱛᱮᱱ ᱢᱟᱞᱟ ᱠᱚ ᱦᱚᱨᱚᱜ ᱠᱟᱛᱮᱱ ᱠᱤᱪᱷᱩ ᱚᱱᱟ ᱠᱚ ᱦᱩᱭ ᱵᱟᱲᱟ ᱮᱱ ᱜᱮ ᱤᱥᱠᱮ ᱵᱟᱫᱮ ᱠᱩᱪᱷ ᱢᱟᱱᱮ ᱞᱤᱰᱟᱹᱨ ᱠᱚ ᱠᱚ ᱦᱤᱡᱩᱜᱼᱟ ᱱᱮᱛᱟ ᱡᱤ ᱠᱚ ᱩᱱᱠᱩ ᱠᱚ ᱞᱟᱦᱟ ᱥᱮᱫ ᱪᱟᱞᱟᱣ ᱨᱮᱱᱟᱝ ᱠᱚ ᱠᱤᱪᱷᱩ ᱠᱤᱪᱷᱩ ᱠᱟᱛᱷᱟ ᱠᱚ ᱞᱟᱹᱭ ᱵᱟᱲᱟᱣ ᱟᱞᱮᱭᱟ
ᱦᱩ
ᱚᱱᱮ ᱚᱱᱠᱟ ᱢᱟᱱᱮ ᱢᱟᱱᱟᱣ ᱦᱩᱭᱩᱜᱼᱟ ᱟᱫᱚ ᱟᱹᱰᱤ ᱜᱟᱱ ᱜᱮ ᱡᱟᱨᱣᱟᱜ ᱛᱟᱦᱮᱱᱟ ᱞᱮ
ᱦᱩᱸ ᱟᱫᱚ ᱛᱚ ᱠᱷᱟᱱ ᱱᱤᱭᱟᱹ ᱫᱷᱟᱱ ᱫᱚ ᱚᱠᱟ ᱞᱮᱠᱟ ᱯᱮ ᱥᱟᱯᱲᱟᱣ ᱟᱠᱟᱱᱟ ᱱᱟᱦᱟᱜ ᱚᱱᱠᱟ ᱯᱟᱹᱦᱤᱞ ᱞᱮᱠᱟ ᱜᱮ ᱦᱩᱭᱩᱜᱼᱟ ᱥᱮ
ᱵᱟᱝ ᱱᱤᱭᱟᱹ ᱫᱚᱢ ᱫᱚ ᱢᱟᱱᱮ ᱞᱟᱦᱟ ᱠᱷᱚᱱ ᱦᱚᱸ ᱵᱮᱦᱛᱚᱨ ᱦᱩᱭᱩᱜᱼᱟ ᱢᱚᱸᱡᱽ
ᱦᱩᱸ ᱱᱟᱯᱟᱭ ᱜᱮ ᱱᱟᱜᱼᱠᱷᱟᱱ ᱢᱟᱱᱟ ᱵᱚᱱ
ᱦᱩᱸ ᱟᱹᱰᱤ ᱢᱚᱡᱽ ᱟᱹᱰᱤ ᱠᱩᱥᱤ ᱵᱩᱡᱩᱜ ᱛᱟᱦᱮᱱᱟ
ᱦᱩᱸ
ᱠᱩᱥᱤ ᱨᱮᱱᱟᱜ ᱫᱤᱱ ᱢᱟᱛᱚ ᱵᱟᱝ ᱠᱟᱱᱟ ᱞᱮᱠᱤᱱ ᱠᱩᱥᱤ ᱨᱮᱱᱟᱝ ᱫᱤᱱ ᱢᱟ ᱵᱟᱝ ᱠᱟᱱᱟ ᱟᱫᱚ ᱪᱤᱠᱟ ᱭᱟᱵᱮᱱ ᱢᱟᱱᱮ ᱚᱱᱟ ᱠᱚ ᱠᱟᱹᱢᱤ ᱵᱟᱲᱟ ᱠᱟᱛᱮᱱ ᱫᱚ ᱠᱤᱪᱷᱩ ᱩᱱᱠᱩ ᱤᱭᱟᱹ ᱠᱚ ᱠᱚ ᱦᱤᱡᱩᱜ ᱛᱟᱦᱮᱱᱟ ᱞᱤᱰᱟᱹᱨ ᱠᱚ ᱛᱚ ᱚᱱᱟ ᱠᱩ ᱞᱟᱦᱟ ᱥᱮᱫ ᱪᱟᱞᱟᱣ ᱨᱮᱱᱟᱝ ᱠᱚ ᱠᱚ ᱠᱩᱨᱩ ᱢᱩᱴᱩᱭᱟ ᱢᱟᱱᱮ ᱞᱟᱹᱭ ᱵᱚᱱᱟ ᱛᱟᱦᱮᱱᱟ ᱞᱟᱹᱭ ᱛᱟᱦᱮᱱᱟ ᱠᱚ ᱛᱚ ᱚᱱᱟ ᱠᱚ ᱟᱸᱡᱚᱢ ᱵᱟᱲᱟ ᱠᱟᱛᱮᱜ ᱛᱷᱚᱲᱟ ᱜᱟᱱ ᱢᱚᱱᱮ ᱨᱮ ᱢᱚᱱᱮ ᱠᱩᱥᱤ ᱦᱤᱡᱩᱜ ᱛᱟᱦᱮᱱᱟ ᱦᱮᱸ ᱞᱟᱦᱟ ᱥᱮᱫ ᱪᱟᱞᱟᱣ ᱞᱮᱱ ᱠᱷᱟᱡ ᱫᱚ ᱢᱟᱱᱮ ᱟᱯᱱᱟᱨᱟᱜ ᱜᱮ ᱢᱚᱡᱽ ᱦᱩᱭᱩᱜ ᱛᱟᱦᱮᱱᱟ ᱵᱟᱹᱥ ᱚᱱᱟ ᱠᱚ ᱜᱮ
ᱦᱩᱸ
ᱢᱮᱱᱟ ᱠᱚ ᱞᱟᱹᱴᱩ ᱞᱟᱹᱴᱩ ᱦᱚᱲᱟᱜ ᱠᱟᱛᱷᱟ ᱟᱸᱡᱚᱢ ᱠᱟᱛᱮᱜ ᱫᱚ ᱛᱷᱚᱲᱟ ᱢᱚᱱᱮ ᱨᱮ ᱡᱩᱫᱟᱹ ᱧᱚᱜ ᱵᱩᱡᱷᱟᱹᱜ ᱛᱟᱦᱮᱱᱟ
ᱦᱩᱸ ᱛᱟᱦᱚᱞᱮ ᱟᱯᱮᱥᱱ ᱚᱱᱛᱮ ᱫᱚ ᱚᱞᱪᱤᱠᱤ ᱠᱚᱫᱚ ᱠᱚ ᱯᱟᱲᱦᱟᱜ ᱟ ᱥᱮ ᱵᱟᱝ᱾
ᱦᱩᱸ ᱯᱟᱲᱦᱟᱣ ᱜᱮ
ᱦᱩᱸ ᱢᱟᱥᱴᱟᱨ ᱠᱚ ᱵᱤᱥᱤ ᱜᱮ ᱢᱮᱱᱟᱜ ᱵᱟᱲᱟ᱾ ᱵᱟᱝ ᱢᱮᱱᱢᱟ ᱢᱟᱪᱮᱫ ᱠᱚ ᱾
ᱢᱟᱪᱮᱫ ᱠᱚ ᱢᱮᱱᱟᱜ ᱠᱚᱜᱮᱭᱟ᱾
ᱦᱩᱸ
ᱟᱯᱮᱥᱮᱫ
ᱟᱞᱮ ᱥᱮᱱ ᱦᱚᱸ ᱢᱮᱱᱟᱜ ᱵᱟᱲᱟ ᱠᱚᱜᱮᱭᱟ ᱟᱫᱚ ᱚᱱᱠᱟ ᱵᱮᱥᱤ ᱫᱚ ᱯᱟᱲᱦᱟᱣ ᱫᱚ ᱵᱟᱝ ᱦᱩᱭᱩᱜᱼᱟ᱾ ᱢᱟᱱᱮ ᱟᱥᱲᱟ ᱠᱚ ᱢᱤᱫ ᱵᱟᱨ ᱠᱚ ᱵᱮᱨᱮᱫ ᱵᱟᱲᱟ ᱟᱠᱟᱫᱟ ᱟᱫᱚ ᱚᱱᱟ ᱮᱴᱟᱜ ᱠᱚᱥᱮᱱ ᱫᱚ ᱧᱮᱞ ᱟᱞᱤᱧ ᱥᱚᱨᱠᱟᱨᱤ ᱯᱟᱦᱴᱟ ᱥᱮᱫ ᱠᱷᱚᱱ ᱠᱚ ᱯᱟᱲᱦᱟᱣᱮᱫ ᱠᱚᱣᱟ ᱢᱮᱱᱫᱚ ᱟᱞᱮ ᱥᱮᱱ ᱫᱚ ᱥᱚᱨᱠᱟᱨᱤ ᱯᱟᱦᱟᱴᱟ ᱥᱮᱫ ᱵᱟᱠᱚ ᱠᱚ ᱯᱟᱲᱦᱟᱣᱮᱫ ᱠᱚᱣᱟ᱾
ᱟᱪᱪᱷᱟ
ᱢᱟᱱᱮ ᱤᱥᱠᱩᱞ ᱠᱚᱨᱮ ᱦᱮᱡ ᱫᱚ ᱦᱤᱡᱩᱜ ᱜᱮᱭᱟ ᱚᱱᱟ ᱥᱟᱱᱛᱟᱲᱤ ᱛᱮ ᱠᱟᱜᱚᱡᱽ ᱠᱚ᱾ ᱠᱚ ᱟᱫᱚ ᱢᱟᱪᱮᱫ ᱠᱚ ᱵᱟᱹᱱᱩᱜ ᱠᱚᱣᱟ ᱮᱱᱠᱷᱟᱱ ᱫᱚ ᱯᱟᱲᱦᱟᱣ ᱠᱚᱣᱟ ᱚᱠᱚᱭ᱾
ᱟᱪᱪᱷᱟ
ᱦᱩᱸ ᱟᱫᱚ ᱟᱯᱮᱥᱱ ᱫᱚ ᱚᱱᱟ ᱠᱚ ᱨᱮᱱᱟᱜ ᱥᱩᱵᱤᱫᱟ ᱠᱚ ᱢᱮᱱᱟᱜ ᱜᱮᱭᱟ?
ᱵᱟᱝ ᱢᱟᱱᱮ ᱥᱚᱨᱠᱟᱨ ᱠᱷᱚᱡ ᱫᱚ ᱵᱟᱠᱚ ᱯᱟᱲᱦᱟᱣᱮᱫ ᱞᱮᱭᱟ᱾ ᱟᱫᱚ ᱱᱤᱡᱮᱨ ᱛᱮᱜᱮ ᱯᱟᱲᱦᱟᱣ ᱦᱩᱭᱩᱜ ᱠᱟᱱᱟ ᱢᱟᱱᱮ ᱤᱥᱠᱩᱞ ᱨᱮᱜᱮ᱾
ᱦᱩᱸ ᱟᱫᱚ ᱛᱚ ᱥᱠᱩᱨ ᱨᱮᱠᱷᱟᱱ ᱫᱚ ᱟᱸᱜ ᱟᱫᱚ ᱤᱥᱠᱩᱞ ᱥᱟᱞᱟᱜ ᱜᱮ ᱩᱱᱠᱩ ᱤᱥᱠᱩᱞ ᱜᱤᱫᱽᱨᱟᱹ ᱥᱟᱶ ᱜᱮᱯᱮ ᱫᱩᱲᱩᱵ ᱢᱮᱥᱟ ᱠᱚᱣᱟ ᱥᱮ ᱚᱱᱟ ᱫᱚ ᱵᱷᱤᱱᱟᱹᱛᱮ?
ᱟᱞᱟᱜᱽ ᱨᱮ ᱚᱱᱟ ᱫᱚ᱾
ᱦᱩᱸ ᱚᱱᱟ ᱞᱟᱹᱜᱤᱫ ᱚᱠᱛᱚ ᱵᱷᱤᱱᱟᱹ ᱛᱮᱯᱮ
ᱦᱩᱸ ᱚᱱᱟ ᱞᱟᱹᱜᱤᱫ ᱛᱮ ᱟᱞᱮ ᱛᱮ
ᱦᱩᱸ